ᱦᱮᱸ ᱟᱹᱨᱤᱢ ᱡᱟᱯᱤᱫᱟ ᱱᱤᱛ ᱦᱚᱸ ᱵᱮᱜᱮᱫ ᱠᱟᱜ ᱜᱮᱭᱟ ᱯᱮ ᱦᱮᱸ
ᱟᱸᱡᱚᱢᱚᱜ ᱠᱟᱱᱟ
ᱨᱚᱲ ᱟᱸᱡᱚᱢᱚᱜ ᱠᱟᱱᱟ? ᱦᱮᱸ ᱟᱸᱡᱚᱢᱚᱜ ᱠᱟᱱᱟ ᱢᱟ ᱤᱧᱟᱹᱜ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱟᱹᱰᱤ ᱜᱷᱟᱹᱲᱤᱡ
ᱛᱮ ᱜᱮ
ᱟᱡᱚᱢ
ᱪᱮᱫ ᱞᱟᱹᱭᱫᱟ?
ᱴᱷᱤᱠᱚᱜ-ᱟ ᱦᱟᱜ ᱱᱤᱛ ᱦᱚᱯᱮ ᱵᱮᱠᱮᱫ ᱠᱟᱜ ᱜᱮᱭᱟ?
ᱦᱮᱸ ᱵᱮᱸᱜᱮᱫ ᱠᱟᱜ ᱜᱮᱭᱟᱞᱮ ᱯᱟᱲᱦᱟᱜ ᱠᱟᱱ ᱛᱟᱦᱮᱱᱟᱞᱮ ᱥᱮ ᱟᱫᱚ ᱯᱟᱲᱦᱟᱣ ᱯᱟᱲᱦᱟᱣ ᱛᱮ ᱟᱫᱚ ᱚᱱᱟᱛᱮ ᱡᱟᱹᱯᱤᱫ ᱵᱟᱝ ᱦᱤᱡᱩᱜ ᱠᱟᱱᱟ
ᱛᱚᱵᱮ ᱚᱞ ᱪᱤᱠᱤᱢ ᱵᱟᱲᱟᱭ ᱜᱮᱭᱟ
ᱦᱮᱸ ᱵᱟᱲᱟᱭ ᱜᱤᱭᱟᱹᱧ ᱚᱞᱪᱤᱠᱤ
ᱵᱮᱥ ᱢᱚᱡ ᱜᱮᱭᱟ ᱦᱮᱸ ᱵᱟᱲᱟᱭ ᱟᱠᱤᱱ
ᱟᱪᱪᱷᱟ ᱢᱟᱱᱮ ᱮᱠᱫᱚᱢ ᱚᱞ ᱯᱟᱲᱦᱟᱣ ᱵᱟᱱᱟᱨ
ᱦᱮᱸ ᱚᱞ ᱦᱚᱸ ᱯᱟᱲᱦᱟᱣ ᱦᱚᱸ ᱵᱟᱱᱟᱨ ᱜᱮ
ᱟᱪᱪᱷᱟ
ᱟᱢ ᱫᱚ
ᱟᱹᱰᱤ ᱱᱟᱯᱟᱭ ᱜᱮ ᱛᱟᱦᱚᱞᱮ ᱦᱮᱸ ᱤᱧ ᱦᱚᱸ ᱚᱞ ᱦᱚᱸ ᱯᱟᱲᱦᱟᱣ ᱦᱚᱸ ᱵᱟᱱᱟᱨ ᱜᱮ
ᱦᱮᱸ ᱦᱚᱸ ᱛᱚᱵᱮ ᱴᱷᱤᱠ ᱥᱮ ᱡᱟᱦᱟᱱᱟᱜ ᱢᱤᱫᱴᱮᱱ ᱵᱤᱥᱚᱭ ᱞᱟᱹᱭᱢᱮ
ᱞᱟᱹᱭ ᱢᱮ ᱟᱢᱜᱮ
ᱦᱩᱸ ᱪᱮᱫ ᱱᱤᱭᱟᱹ ᱨᱚᱲ ᱱᱤᱭᱟᱹ ᱞᱟᱦᱟ ᱨᱚᱯᱚᱲ ᱦᱩᱭ ᱠᱟᱱᱟ ᱛᱟᱢᱟ ᱪᱮᱫ ᱵᱤᱥᱚᱭ ᱱᱤᱭᱟᱹ
ᱟᱸ ᱠᱩᱲᱤ ᱜᱤᱫᱽᱨᱟᱹᱣᱟᱜ ᱯᱟᱲᱦᱟᱣ
ᱦᱮᱸ ᱦᱮᱸ ᱟᱪᱪᱷᱟ ᱟᱪᱪᱷᱟ
ᱚᱱᱟ ᱱᱤᱭᱮ ᱟᱪᱪᱷᱟ ᱱᱤᱭᱟᱹ ᱪᱮᱛᱟᱱ ᱨᱮ ᱟᱢᱟᱜ ᱪᱮᱫ ᱢᱟᱱᱮ ᱪᱤᱱᱛᱟᱹ ᱵᱷᱟᱵᱱᱟ ᱚᱱᱟ ᱞᱟᱹᱭ ᱢᱮᱥᱮ ᱠᱩᱲᱤ ᱜᱤᱫᱽᱨᱟᱹ ᱯᱟᱲᱦᱟᱣ ᱞᱟᱹᱠᱛᱤᱭᱟ ᱥᱮ ᱵᱟᱝ ᱞᱟᱹᱠᱛᱤᱭᱟ ᱵᱟᱨᱦᱮ ᱪᱟᱞᱟᱜ ᱪᱟᱞᱟᱜ ᱞᱟᱹᱠᱛᱤᱭᱟ ᱵᱟᱝ ᱞᱟᱹᱠᱛᱤᱭᱟ ᱢᱟᱱᱮ ᱠᱩᱲᱤ ᱜᱤᱫᱽᱨᱟᱹ ᱫᱚ ᱟᱻ ᱪᱮᱫ ᱞᱮᱠᱟ ᱵᱷᱟᱵᱛᱮ ᱪᱮᱫ ᱤᱧ ᱢᱮᱛᱟᱢᱟ ᱪᱮᱫ ᱞᱮᱠᱟ ᱵᱷᱟᱵᱛᱮ ᱥᱤᱠᱷᱱᱟᱹᱛ ᱞᱮᱱᱠᱷᱟᱱ ᱩᱱᱤ ᱢᱤᱫᱴᱟᱝ ᱡᱟᱭᱜᱟ ᱨᱮ ᱥᱮᱱ ᱠᱟᱛᱮᱜ ᱱᱤᱡᱮ ᱟᱡ ᱱᱤᱡᱮ ᱛᱮᱜᱮ ᱡᱚᱛᱚ ᱠᱤᱪᱷᱩ ᱢᱟᱱᱮ ᱠᱚᱨᱟᱣ ᱫᱟᱲᱮᱭᱟᱜ ᱟᱭ ᱟᱢᱟᱜ ᱪᱮᱫ ᱪᱤᱱᱛᱟᱹ ᱵᱷᱟᱵᱽᱱᱟ
ᱦᱩᱸ ᱩᱫᱤᱥ ᱛᱮ ᱛᱚ ᱠᱩᱲᱤ ᱜᱤᱫᱽᱨᱟᱹ ᱯᱟᱲᱦᱟᱣ ᱡᱚᱨᱩᱨᱤ ᱠᱟᱱ ᱜᱮᱭᱟ ᱱᱤᱭᱟᱹ ᱥᱚᱢᱚᱭᱨᱮ ᱡᱮᱨᱚᱠᱚᱢ ᱥᱚᱢᱚᱭ ᱪᱟᱹᱞᱩᱜ ᱠᱟᱱᱟ ᱟ ᱱᱤᱛᱚᱜ ᱮᱵᱟᱨᱮ ᱩᱱᱤ ᱡᱩᱫᱤ ᱵᱟᱨᱦᱮ ᱦᱚᱸ ᱡᱩᱫᱤ ᱵᱟᱝ ᱵᱟᱝᱠᱩ ᱪᱟᱞᱟᱣ ᱦᱚᱪᱚᱭᱟ ᱥᱮ ᱵᱟᱦᱨᱮ ᱡᱟᱦᱟᱱᱟᱜ ᱥᱤᱠᱷᱱᱟᱹᱛ ᱞᱟᱹᱜᱤᱫ ᱡᱩᱫᱤ ᱚᱯᱷᱥᱮᱱ ᱡᱩᱫᱤ ᱵᱟᱝᱠᱚ ᱮᱢᱟᱭᱟ ᱛᱚ ᱵᱟᱦᱞᱮ ᱨᱮᱱᱟᱜ ᱫᱩᱱᱤᱭᱟᱹ ᱵᱟᱭ ᱧᱮᱞ ᱧᱟᱢᱟ ᱥᱮ
ᱦᱮᱸ ᱦᱮᱸ ᱥᱮᱢᱟ ᱠᱟᱱ ᱜᱮ
ᱯᱟᱲᱦᱟᱣ ᱡᱩᱨᱩᱨᱤ ᱠᱟᱱᱟ ᱠᱩᱲᱤ ᱜᱤᱫᱽᱨᱟᱹ ᱦᱚᱸ ᱦᱮᱸ ᱱᱤᱛᱚᱜ ᱦᱚᱸ ᱢᱟᱱᱮ ᱪᱮᱫ ᱞᱮᱠᱟ ᱫᱤᱠᱩ ᱡᱮᱢᱚᱱ ᱪᱟᱦᱮ ᱵᱟᱯᱞᱟ ᱦᱩᱭ ᱟᱠ ᱛᱟᱭ ᱨᱮᱦᱚᱸ ᱯᱷᱤᱨᱵᱤ ᱟᱭᱟᱜ ᱯᱟᱲᱦᱟᱣ ᱡᱩᱚᱫᱤ ᱵᱟᱠᱤ ᱵᱟᱠᱤ ᱢᱮᱱᱟᱜ ᱛᱟᱭᱟ ᱛᱚ ᱚᱱᱟ ᱯᱟᱲᱦᱟᱣ ᱦᱚᱸ ᱠᱚᱢᱯᱞᱤᱴ ᱮᱟᱭ
ᱠᱟᱨᱚᱱ ᱩᱱᱠᱩ ᱠᱚ ᱵᱟᱲᱟᱭᱟ ᱡᱮᱛ ᱡᱮᱱᱛᱮᱱ ᱚᱞᱚᱜ ᱯᱟᱲᱦᱟᱜ ᱥᱤᱠᱷᱱᱟᱹᱛ ᱛᱤᱱᱟᱹᱜ ᱡᱚᱨᱩᱨᱤ ᱠᱟᱱᱟ
ᱦᱮᱸᱥᱮ ᱟᱨ ᱚᱞᱚᱜ ᱯᱟᱲᱦᱟᱜ ᱮᱢᱚᱱ ᱠᱟᱱᱟ ᱡᱮ ᱢᱤᱫᱴᱮᱱ ᱦ ᱢᱟᱱᱮ ᱢᱤᱫᱴᱮᱱ ᱠᱩᱲᱤ ᱜᱤᱫᱽᱨᱟᱹ ᱵᱷᱤᱛᱤᱨ ᱨᱮ ᱦᱨᱫᱚᱭ ᱨᱮ ᱢᱤᱫᱴᱮᱱ ᱵᱷᱟᱹᱜᱤ ᱜᱩᱱ ᱟᱹᱜᱩᱭᱟᱭ
ᱵᱷᱤᱛᱤᱨ ᱠᱷᱚᱱ ᱢᱤᱫᱴᱮᱱ ᱵᱷᱟᱹᱜᱤ ᱢᱤᱫᱴᱮᱱ ᱰᱮᱵᱷᱞᱚᱯᱚᱜᱼᱟ ᱟᱨ ᱡᱩᱫᱤ ᱩᱱᱤ ᱠᱩᱲᱤ ᱜᱤᱫᱽᱨᱟᱹ ᱠᱚ ᱡᱩᱫᱤ ᱚᱞᱚᱜ ᱯᱟᱲᱦᱟᱜ ᱡᱩᱫᱤ ᱵᱟᱝ ᱛᱟᱦᱮᱸᱱᱟ ᱩᱱᱤᱭᱟᱜ ᱤᱭᱟᱨᱮ ᱩᱱᱤᱭᱟᱜ ᱡᱤᱩᱟᱜ ᱨᱮ ᱛᱚ ᱪᱮᱫ ᱦᱩᱭᱩᱜᱼᱟ ᱚᱱᱮᱠ ᱠᱤᱪᱷᱩ ᱵᱟᱭ ᱥᱮᱬᱟ ᱫᱟᱲᱮᱭᱟᱜᱼᱟ
ᱩᱱᱤ ᱫᱚ ᱚᱲᱟᱜ ᱵᱷᱤᱛᱤᱨ ᱨᱮᱱᱟᱜ ᱜᱮᱤ ᱥᱮ ᱡᱟᱦᱟᱸ ᱴᱷᱮᱡ ᱟᱭᱟᱜ ᱯᱚᱨᱤᱵᱮᱥ ᱥᱮ ᱡᱟᱦᱟᱸ ᱥᱚᱢᱟᱡᱽ ᱨᱮ ᱩᱱᱤ ᱯᱚᱨᱤᱵᱣᱥ ᱥᱮ ᱢᱟᱦᱟᱸ ᱥᱚᱢᱟᱡ ᱨᱮ ᱩᱱᱤ ᱛᱟᱦᱮᱸᱱᱟᱭ ᱠᱷᱟᱞᱤ ᱤᱱᱟ ᱫᱷᱟᱹᱵᱤᱡ ᱜᱮ ᱩᱱᱤᱭᱟᱜ ᱩᱱᱤ ᱴᱷᱮᱱ ᱟᱡ ᱴᱷᱮᱱ ᱱᱚᱞᱮᱡᱽ ᱛᱟᱦᱮᱱᱟ ᱛᱟᱦᱮᱸᱱᱟ ᱡᱩᱫᱤ ᱚᱞ ᱯᱟᱲᱦᱟᱣ ᱛᱤᱱᱟᱹᱜ ᱞᱟᱦᱟ ᱥᱮᱫ ᱪᱟᱞᱟᱣ ᱤᱫᱤᱜᱟᱭ ᱩᱱᱟᱹᱜ ᱩᱱᱟᱹᱜ ᱠᱤᱪᱷᱩ ᱜᱮ ᱱᱚᱞᱮᱡᱟᱭ ᱴᱮ ᱚᱨᱡᱚᱱ ᱚᱨᱡ ᱱᱟᱟᱭ ᱵᱚᱞᱮ
ᱛᱚ ᱤᱧ ᱫᱚ ᱢᱮᱱᱟᱮ ᱡᱮ ᱯᱟᱲᱦᱟᱜ ᱯᱟᱲᱦᱟᱣ ᱡᱚᱨᱩᱨᱤ ᱠᱟᱱ ᱜᱮᱭᱟ ᱠᱩᱲᱤ ᱜᱤᱫᱽᱨᱟᱹ ᱟᱨ ᱯᱟᱲᱦᱟᱣ ᱜᱮ ᱮᱢᱚᱱ ᱠᱟᱱᱟ ᱡᱮ ᱢᱤᱫᱴᱮᱱ ᱜᱩᱱ ᱩᱫᱩᱜᱟᱭ ᱡᱟᱦᱟ ᱱᱩᱭ ᱱᱭᱴᱩᱭ ᱢᱴᱷᱮ ᱱᱤᱭᱟᱹᱟᱹᱜᱩᱱ ᱢᱮᱱᱟᱜᱼᱟ ᱥᱮ ᱱᱩᱭ ᱱᱩᱱᱟᱹᱜ ᱩᱱᱱᱚᱛᱤ ᱟᱠᱟᱫᱟᱭ ᱟᱭᱟᱜ ᱞᱟᱭᱤᱯᱷ ᱨᱮ ᱟᱨ ᱟᱨ ᱢᱤᱫ ᱡᱟᱦᱟᱸᱢ ᱞᱟᱹᱭ ᱠᱮᱫ ᱛᱟᱭᱚᱢ ᱛᱮ ᱡᱮ ᱪᱮᱫ ᱦᱚᱸ ᱢᱤᱫᱴᱮᱱ ᱢᱤᱫᱴᱮᱱ ᱠᱩᱠᱞᱤᱧ ᱫᱚᱦᱚ ᱠᱮᱫᱟ
ᱪᱮᱫ ᱠᱩᱠᱞᱤᱧᱢ ᱫᱚᱦᱚ ᱠᱮᱫᱟ ᱦᱟᱸᱜ
ᱦᱮᱸ ᱞᱟᱥᱴ ᱨᱮ ᱪᱮᱫ ᱪᱚ ᱠᱩᱠᱞᱤᱢ ᱫᱚᱦᱚ ᱠᱮᱫᱟ ᱢᱚᱸᱡᱽ ᱜᱮ ᱡᱮᱢᱚᱱ ᱦᱮᱸ ᱚᱞᱚᱜ ᱯᱟᱲᱦᱟᱜ ᱥᱟᱶ ᱥᱟᱶᱛᱮ ᱡᱚᱫᱤ ᱥᱠᱤᱞᱥ ᱨᱮ ᱡᱩᱫᱤ ᱵᱚᱱ ᱫᱷᱮᱱᱟᱜᱼᱟ ᱵᱟᱝ ᱦᱮᱸ ᱢᱤᱫᱴᱮᱱ ᱥᱠᱤᱞᱥ ᱦᱮᱸ ᱥᱠᱤᱞᱥ ᱡᱩᱫᱤ ᱵᱚᱱ ᱫᱷᱮᱭᱱᱟᱜᱼᱟ ᱚᱱᱟ ᱥᱠᱤᱞᱥ ᱢᱟᱱᱮ ᱡᱮᱢᱚᱱ ᱪᱮᱫᱮᱠᱟ ᱠᱚᱢᱯᱤᱭᱩᱴᱟᱨ ᱥᱮᱬ ᱦᱚᱸ ᱢᱤᱫᱴᱮᱱ ᱥᱠᱤᱞᱥ ᱠᱟᱱᱟ
ᱦᱩᱸ
ᱛᱤᱨ ᱨᱮ ᱟᱨᱚ ᱢᱮᱱᱟᱜ ᱟᱠᱟᱫᱟ ᱡᱟᱦᱟᱸᱭ ᱵᱷᱤᱰᱭᱳ ᱮᱰᱤᱴᱤᱝ ᱥᱮ ᱡᱟᱦᱟᱱᱟᱜ ᱜᱮ ᱯᱷᱳᱚᱴᱳ ᱮᱰᱤᱴᱤᱝ ᱢᱤᱫᱴᱮᱱ ᱥᱠᱤᱞ ᱠᱟᱱᱟ ᱱᱚᱝᱠᱟ ᱫᱚᱢᱮ ᱢᱮᱱᱟᱜᱼᱟ ᱟᱹᱰᱤᱜᱟᱱ ᱢᱮᱱᱟᱜᱼᱟ ᱥᱠᱤᱤᱞ ᱛᱚ ᱚᱱᱟ ᱠᱚ ᱥᱠᱤᱞ ᱡᱩᱚᱫᱤ ᱵᱟᱲᱟᱭ ᱫᱚᱦᱚ ᱛᱟᱦᱮᱸᱱᱟ ᱵᱟᱝ ᱛᱚ ᱰᱤᱜᱽᱨᱤ ᱛᱮ ᱡᱮᱢᱚᱱ ᱰᱤᱜᱽᱨᱤ ᱛᱟᱦᱮᱱ ᱛᱩᱞᱩᱡ ᱦᱚᱸ ᱠᱟᱹᱢᱤ ᱵᱟᱝ ᱠᱚ ᱧᱟᱢ ᱫᱟᱥᱮ ᱠᱟᱹᱢᱤ ᱥᱚᱨᱠᱟᱨ ᱵᱟᱭ ᱮᱢ ᱫᱟᱲᱤᱮᱜ ᱠᱟᱱᱟ ᱡᱟᱦᱟᱸᱜ ᱜᱮ ᱦᱩᱭᱩᱜ ᱛᱚ ᱡᱩᱫᱤ ᱡᱩᱫᱤ ᱟᱡᱪᱷᱮ ᱚᱱᱟ ᱡᱩᱫᱤ ᱥᱠᱤᱞ ᱡᱩᱫᱤ ᱛᱟᱦᱮᱱᱟ ᱛᱚ ᱩᱱᱤ ᱟᱡ ᱱᱤᱡᱮ ᱦᱚᱸ ᱢᱟᱱᱮ ᱪᱮᱫ ᱠᱚ ᱢᱮᱱᱟ ᱪᱟᱦᱮ ᱠᱟᱹᱢᱤ ᱵᱟᱝ ᱦᱚᱸ ᱧᱟᱢᱟᱭ ᱵᱟᱝ ᱛᱚ ᱩᱱ ᱴᱷᱮᱡ ᱤᱱᱠᱟᱢ ᱨᱮᱭᱟᱜ ᱫᱚᱢᱮ ᱠᱤᱪᱷᱩᱩ ᱥᱩᱵᱤᱫᱷᱟ ᱟᱡᱴᱮᱱ ᱛᱟᱦᱮᱱᱟ ᱟᱡ ᱤᱱᱠᱟᱢ ᱫᱟᱲᱮᱭᱟᱜ ᱟᱭ ᱫᱚᱢᱮ ᱢᱚᱡ ᱢᱚᱡᱽ ᱛᱮ ᱥᱠᱤᱞ ᱡᱩᱫᱤ ᱛᱟᱦᱮᱱ ᱠᱷᱟᱡ ᱡᱩᱫᱤ ᱠᱚᱢᱩᱱᱤᱠᱮᱥᱚᱱ ᱨᱮᱭᱟᱜ ᱥᱠᱤᱞ ᱢᱮᱱᱟᱜᱼᱟ ᱛᱚ ᱠᱚᱞ ᱥᱮᱱᱴᱟᱨ ᱨᱚᱲ ᱨᱮᱭᱟᱜ ᱥᱠᱤᱞ ᱡᱩᱫᱤ ᱢᱮᱱᱟᱜ ᱛᱚ ᱠᱚᱞ ᱥᱮᱱᱴᱟᱨ ᱠᱟᱹᱢᱤ ᱧᱟᱢ ᱫᱟᱲᱮᱭᱟᱜᱼᱟ ᱦᱮᱸ ᱚᱱᱠᱟ ᱫᱚᱢᱮ ᱜᱟᱱ ᱤᱥᱠᱤᱞ ᱢᱮᱱᱟᱜᱼᱟ ᱛᱤᱱᱟᱹᱜ ᱢᱟᱱᱮᱼᱼ ᱵᱟᱝ ᱪᱟᱵᱟᱜ ᱩᱱᱟᱹᱜ ᱤᱥᱠᱤᱞ ᱢᱮᱱᱟᱜᱼᱟ᱾ ᱤᱧ ᱫᱩᱧ ᱢᱮᱱᱟ ᱡᱮ ᱯᱟᱲᱦᱟᱣ ᱥᱟᱶ ᱥᱟᱶᱛᱮ ᱤᱥᱠᱤᱞ ᱦᱚᱵᱚᱱ ᱰᱮᱵᱷᱞᱚᱯ ᱢᱟ᱾
ᱮᱠᱫᱚᱢ ᱮᱠᱫᱚᱢ ᱥᱟᱹᱨᱤᱜᱮ ᱥᱠᱤᱞ ᱵᱟᱝᱼᱼ ᱰᱮᱞᱚᱯᱢᱮᱱᱴ ᱞᱮᱠᱷᱟᱱ ᱱᱤᱭᱟᱹ ᱡᱩᱜᱽ ᱨᱮ ᱢᱟᱱᱮ ᱡᱟᱦᱟᱸ ᱞᱮᱠᱟ ᱪᱟᱞᱟᱜ ᱠᱟᱱᱟ ᱥᱮ ᱢᱟᱱᱮ ᱥᱠᱤᱞ ᱥᱩᱫᱷᱩ ᱟᱢ ᱡᱩᱫᱤ ᱯᱟᱲᱦᱟᱜ ᱥᱮᱫ ᱜᱮ ᱥᱩᱫᱷᱩᱢ ᱠᱚᱭᱚᱜ ᱠᱟᱜᱼᱟ ᱥᱮ ᱛᱟᱦᱚᱞᱮ ᱫᱚ, ᱢᱟᱱᱮ ᱪᱮᱫ ᱦᱚᱸ ᱵᱟᱝ ᱦᱩᱭᱩᱜ ᱛᱟᱢᱟ᱾ ᱟᱢ ᱫᱚ ᱯᱟᱲᱦᱟᱣ ᱥᱟᱶ ᱥᱟᱶ ᱥᱟᱶᱛᱮ ᱮᱴᱟᱜ ᱡᱟᱦᱟᱱ, ᱥᱠᱤᱞ ᱰᱮᱵᱷᱞᱚᱯᱢᱮᱱᱴ ᱢᱟᱱᱮ ᱫᱚᱢᱮ ᱠᱤᱪᱷᱩ ᱜᱮ ᱢᱮᱱᱟᱜᱼᱟ ᱫᱷᱚᱨᱚ ᱵᱟᱝᱥᱮ ᱛᱚ ᱚᱱᱟ ᱠᱚᱦᱚᱸ ᱟᱢ ᱪᱮᱫ ᱞᱟᱜᱟᱣ ᱟᱢᱟ ᱠᱚᱨᱟᱣ ᱞᱟᱜᱟᱣ ᱟᱢᱟ᱾ ᱚᱱᱟ ᱠᱚᱫᱚ ᱮᱠᱫᱚᱢ ᱥᱮᱬᱟ ᱡᱟᱹᱨᱩᱲ ᱠᱟᱱ ᱜᱮᱭᱟ᱾
ᱦᱮ
ᱵᱟᱝᱠᱷᱟᱱ ᱫᱚ ᱪᱮᱫ ᱦᱚᱸ ᱵᱟᱢ ᱪᱤᱠᱟᱹ ᱫᱟᱲᱮᱭᱟᱜᱼᱟ᱾
ᱦᱩᱸ ᱟᱨ ᱥᱠᱤᱞᱥ ᱵᱟᱲᱟᱭ ᱠᱷᱟᱱ ᱛᱚ ᱢᱤᱫᱴᱮᱱ ᱮᱠᱥᱴᱨᱟ ᱢᱤᱫᱴᱮᱱ᱾ ᱠᱤᱪᱷᱩ ᱠᱚᱨᱟᱣ ᱨᱮᱭᱟᱜ ᱤᱱᱠᱟᱢ ᱨᱮᱭᱟᱜ ᱢᱟᱱᱮ ᱮᱠᱥᱴᱨᱟ ᱠᱤᱪᱷᱩ ᱛᱟᱦᱮᱱᱟ᱾ ᱟᱢ ᱴᱷᱮᱡ
ᱮᱠᱫᱚᱢ ᱮᱠᱫᱚᱢ᱾
ᱦᱮᱸ
ᱮᱠᱫᱚᱢ ᱴᱷᱤᱠᱮᱢ ᱞᱟᱹᱭ ᱠᱟᱫᱟ᱾
ᱛᱚᱵᱮ ᱟᱪᱪᱷᱟ? ᱞᱟᱹᱭ ᱢᱮᱥᱮ ᱢᱟᱱᱮ ᱟᱵᱚ ᱡᱮᱢᱚᱱ ᱦᱮᱸ ᱟᱢᱟ ᱟᱢᱟᱜ ᱟᱢᱟᱜ ᱪᱤᱱᱛᱟᱹ ᱵᱷᱟᱵᱱᱟ ᱛᱮ ᱞᱟᱹᱭ ᱢᱮ ᱡᱮ ᱟᱵᱚ ᱢᱟᱱᱮ ᱥᱟᱱᱛᱷᱟᱞᱤ ᱡᱟᱦᱟᱸ ᱠᱚᱢᱩᱱᱤᱴᱤ ᱠᱟᱱᱟ ᱡᱟᱦᱟᱸ ᱥᱟᱱᱛᱟᱞ ᱥᱚᱢᱟᱡᱽ
ᱥᱚᱢᱟᱡᱽ ᱠᱟᱱᱟ ᱦᱮ᱾
ᱛᱚ ᱚᱱᱟ ᱢᱟᱱᱮ ᱪᱤᱠᱟᱹ ᱠᱟᱛᱮᱫ ᱟᱨᱚ ᱤᱢᱯᱨᱩᱵᱷ ᱫᱟᱲᱮᱭᱟᱜᱼᱟ ᱵᱚᱱ ᱟᱵᱚ ᱦᱚᱲ? ᱮᱰᱩᱠᱮᱥᱚᱱ ᱫᱮᱠ ᱫᱤᱭᱟᱹ
ᱮᱰᱩᱠᱮᱥᱚᱱ ᱫᱤᱠ ᱫᱤᱭᱮ
ᱦᱮᱸ ᱡᱮᱢᱚᱱ ᱪᱮᱫ ᱞᱮᱠᱟ ᱦᱮᱸ ᱚᱞᱪᱤᱠᱤ ᱡᱩᱫᱤ ᱡᱟᱦᱟᱸᱭ ᱥᱮᱬᱟᱭᱮᱫᱟ ᱚᱞᱪᱤᱠᱤ ᱡᱩᱫᱤᱢ ᱥᱮᱬᱟ ᱠᱟᱜᱼᱟ ᱛᱚ ᱟᱵᱚ ᱢᱤᱫᱴᱮᱱ ᱟᱵᱚᱣᱟᱜ ᱥᱟᱱᱛᱟᱞ ᱥᱚᱢᱟᱡᱽ ᱨᱮ ᱢᱤᱫᱴᱮᱱ ᱫᱤᱠ ᱫᱤᱭᱮ ᱟᱵᱚ ᱵᱚᱱ ᱩᱱᱱᱚᱛᱤᱭᱮᱫᱟ ᱤᱯᱨᱩᱵᱷ ᱮᱫᱟ᱾ ᱦᱳᱭ ᱤᱱᱠᱟ ᱟᱨᱚ ᱪᱮᱫ ᱪᱮᱫ ᱪᱮᱫ ᱪᱮᱫ ᱢᱟᱱᱮᱼᱼ ᱠᱚᱨᱟᱣ ᱞᱮᱠᱷᱟᱡ ᱡᱮ ᱟᱵᱚ ᱮᱰᱩᱠᱮᱥᱚᱱ ᱫᱤᱠ ᱫᱤᱭᱮ ᱟᱨᱚ ᱵᱚᱱ ᱤᱢᱯᱨᱩᱵᱷ ᱫᱟᱲᱮᱭᱟᱜᱼᱟ ᱪᱮᱫ ᱟᱨᱚ ᱪᱮᱫ ᱪᱮᱫ ᱫᱚᱨᱠᱟᱨ ᱟᱢᱟᱜ ᱪᱤᱱᱛᱟᱹ ᱵᱷᱟᱵᱽᱱᱟᱛᱮ᱾
ᱦᱮᱸ ᱪᱮᱫ ᱫᱚᱨᱠᱟᱨ?
ᱦᱮᱸ ᱡᱟᱦᱟᱸᱜᱮ
ᱢᱟᱱᱮ ᱵᱟᱝ ᱦᱮᱡᱤᱧ ᱠᱟᱱᱟ ᱵᱚᱦᱚᱜ ᱨᱮ ᱚᱱᱟᱜᱤᱧ ᱪᱤᱱᱛᱟᱹᱭᱮᱫᱟ᱾ ᱫᱷᱚᱨᱚ ᱧᱮᱞ ᱢᱮ ᱚᱞᱪᱤᱠᱤ ᱚᱱᱟ ᱥᱮᱫ ᱛᱮᱧ ᱞᱟᱹᱭ ᱮᱫᱟ ᱢᱤᱫᱼᱼ ᱴᱷᱤᱠ ᱜᱟᱪᱷᱮ ᱟᱢ ᱡᱩᱫᱤ ᱮᱠᱷᱚᱱ ᱛᱚ ᱫᱷᱚᱨᱚ ᱪᱮᱫ ᱢᱮᱛᱟᱢᱟ ᱮᱠᱷᱚᱱ ᱫᱚ ᱵᱟᱝ ᱢᱟᱱᱮ ᱞᱟᱦᱟ ᱠᱷᱚᱱᱜᱮ ᱟᱵᱚ ᱥᱚᱢᱟᱡ ᱨᱮᱱ ᱥᱮ ᱱᱚᱣᱟ ᱫᱤᱥᱚᱢ ᱨᱮᱱ ᱦᱚᱲ ᱜᱮ ᱡᱚᱛᱚ
ᱦᱮᱸ
ᱢᱟᱱᱮ ᱵᱟᱝᱞᱟ ᱯᱟᱹᱨᱥᱤ ᱛᱮ ᱢᱟᱱᱮ ᱡᱚᱛᱚ ᱵᱟᱝᱜᱟᱞᱤ ᱥᱠᱩᱞ ᱴᱷᱤᱠ ᱜᱮᱭᱟ ᱢᱟᱱᱮ ᱥᱚᱨᱠᱟᱨᱤ ᱥᱠᱩᱞ ᱛᱚᱠᱷᱚᱱ ᱫᱚ ᱡᱚᱛᱚ ᱵᱟᱝᱜᱟᱞᱤ ᱥᱠᱩᱞ ᱢᱟᱱᱮ ᱥᱟᱱᱛᱟᱞᱤᱭᱟᱜ ᱫᱚ ᱠᱳᱱᱳ ᱥᱠᱩᱞ ᱜᱮ ᱵᱟᱹᱱᱩᱜᱼᱟ
ᱦᱩᱸ
ᱵᱚᱞᱛᱮ ᱜᱮᱞᱮ ᱥᱟᱱᱛᱟᱞᱤ ᱡᱟᱦᱟᱸ ᱨᱮ ᱡᱟᱦᱟᱸ ᱥᱠᱩᱞ ᱨᱮ ᱚᱞᱪᱤᱠᱤ ᱥᱮᱲᱟ ᱦᱳᱭᱳᱜᱼᱟ ᱥᱮ ᱚᱱᱟ ᱫᱚ ᱥᱩᱫᱷᱩ ᱥᱟᱱᱛᱟᱲ ᱠᱚ ᱞᱟᱹᱜᱤᱫ ᱠᱟᱱᱟ ᱚᱱᱠᱟ ᱫᱚ ᱵᱟᱝ ᱢᱟᱱᱮ ᱮᱴᱟᱜ ᱡᱟᱹᱛ ᱨᱮᱱ ᱦᱚᱸ ᱜᱤᱫᱽᱨᱟᱹ ᱠᱚ ᱵᱷᱚᱨᱛᱤ ᱫᱟᱲᱮᱭᱟᱜᱼᱟ ᱯᱟᱲᱦᱟᱣ ᱫᱟᱲᱮᱭᱟᱜᱼᱟ ᱠᱚ ᱴᱷᱤᱠ ᱜᱮᱭᱟ ᱛᱚ ᱚᱞᱪᱤᱠᱤ ᱚᱱᱟ ᱥᱠᱨᱤᱯᱴ ᱨᱮᱱᱟᱜ ᱠᱳᱱᱳ ᱠᱩᱞ ᱛᱚᱠᱷᱚᱱ ᱵᱟ ᱢᱮ ᱵᱟᱳ ᱵᱟᱹᱱᱩᱜᱼ ᱟ ᱥᱮ ᱴᱷᱤᱠ ᱜᱮᱭᱟ ᱛᱚ ᱚᱱᱟ ᱛᱮᱠᱚ ᱡᱚᱛᱚ ᱠᱚ ᱥᱮᱲᱟᱣ ᱟᱠᱟᱫᱟ ᱵᱟᱝᱞᱟ ᱥᱠᱨᱤᱯᱴ ᱛᱮ ᱡᱚᱛᱚ ᱠᱚ ᱥᱮᱲᱟ ᱠᱟᱫᱟ ᱛᱚ ᱵᱟᱝᱞᱟ ᱛᱮᱜᱮ ᱡᱚᱛᱚ
ᱦᱳᱭ
ᱮᱠᱫᱚᱢ ᱵᱷᱟᱜᱤ ᱞᱮᱠᱟ ᱨᱚᱲ ᱚᱞ ᱯᱟᱲᱦᱟᱣ
ᱦᱮᱸ
ᱡᱚᱛᱚ ᱠᱩ ᱵᱟᱲᱟᱭ ᱜᱮᱭᱟ ᱴᱷᱤᱠ ᱜᱮᱭᱟ ᱛᱚ ᱮᱠᱷᱚᱱ ᱫᱚ ᱡᱩᱫᱤ ᱟᱢ ᱚᱞᱪᱤᱠᱤ ᱢᱟᱱᱮ ᱟᱵᱩ ᱥᱚᱢᱟᱡᱽ ᱨᱮᱱ ᱜᱤᱫᱽᱨᱟᱹ ᱴᱷᱮᱱ
ᱦᱮᱸ
ᱡᱚᱛᱚ ᱦᱚᱲ ᱴᱷᱮᱱ ᱯᱟᱥᱱᱟᱣ ᱞᱟᱹᱜᱤᱫ ᱛᱮ ᱟ ᱜᱚᱴᱟ ᱡᱞᱟ ᱨᱮ ᱢᱟᱱᱮ ᱡᱚᱛᱚ ᱡᱮᱞᱟ ᱠᱚᱨᱮ ᱥᱮ ᱡᱚᱛᱚ ᱪᱮᱫ ᱤᱧ ᱢᱮᱛᱟᱢᱟ ᱦᱮᱸ ᱡᱚᱛᱚ ᱛᱚ ᱡᱮᱞᱟ ᱡᱮᱞᱟ ᱠᱚᱨᱮᱜᱮ ᱢᱤᱫᱴᱮᱱ ᱢᱟᱱᱮ ᱥᱠᱩᱞ ᱫᱚ ᱵᱮᱱᱟᱣ ᱞᱟᱹᱠᱛᱤ ᱠᱟᱱᱟ ᱥᱠᱩᱞ ᱵᱮᱱᱟᱣ ᱞᱟᱹᱠᱛᱤ ᱠᱟᱱᱟ ᱛᱟᱨᱯᱚᱨ ᱚᱸᱰᱮ ᱚᱞᱪᱤᱠᱤ ᱥᱮᱲᱟ ᱞᱟᱹᱠᱛᱤ ᱠᱟᱱᱟ
ᱦᱮᱸ
ᱥᱮᱲᱟᱣ ᱠᱩ ᱦᱩᱭᱩᱜᱼᱟ
ᱦᱮᱸ
ᱚᱞᱪᱤᱠᱤ ᱚᱸᱰᱮ ᱥᱮᱲᱟᱣ ᱠᱩ ᱦᱩᱭᱩᱜᱼᱟ ᱛᱚᱵᱮ ᱜᱮᱥᱮ ᱜᱤᱫᱽᱨᱟᱹ ᱠᱚ ᱪᱮᱫᱟ ᱛᱚᱵᱮ ᱜᱮᱛᱚ ᱠᱚ ᱵᱟᱲᱟᱭᱟ ᱪᱮᱫᱟᱜ ᱥᱮ ᱚᱞᱪᱤᱠᱤ ᱦᱚᱸ ᱢᱤᱫᱴᱮ ᱥᱠᱨᱤᱯᱴ ᱠᱟᱱᱟ ᱚᱞᱪᱤᱠᱤ ᱫᱚ ᱥᱟᱱᱛᱟᱞᱤᱭᱟᱜ ᱥᱠᱨᱤᱯᱴ ᱠᱟᱱᱟ ᱥᱟᱱᱛᱟᱞ ᱡᱟᱹᱛ ᱠᱚᱣᱟᱜ ᱥᱠᱨᱤᱯᱴ ᱠᱟᱱᱟ ᱩᱱᱠᱩ ᱦᱚᱸ ᱱᱤᱭᱟᱹ ᱠᱚ ᱟ ᱵᱟᱲᱟᱭᱟ ᱵᱟᱝᱥ ᱟᱨ ᱮᱠᱷᱚᱱ ᱛᱚ ᱟ ᱥᱮᱨᱚᱠᱚᱢ ᱵᱷᱟᱵᱮ ᱠᱚᱱᱳ ᱥᱠᱩᱞ ᱦᱚᱸ ᱮᱠᱷᱚᱱᱳ ᱩᱱᱟᱹᱜ ᱫᱚ ᱵᱟᱝ ᱛᱮᱭᱟᱨᱟ ᱟᱠᱟᱱᱟ ᱡᱚᱛᱚ ᱡᱟᱭᱜᱟ ᱨᱮᱜᱮ ᱡᱚᱛᱚ ᱡᱟᱭᱜᱟ ᱨᱮᱫᱚ ᱟᱨ ᱥᱮᱨᱚᱠᱚᱢ ᱢᱟᱱᱮ ᱚᱞᱪᱤᱠᱤ ᱤᱭᱟᱹ ᱦᱩᱭᱩᱜ ᱠᱟᱱ ᱜᱮᱭᱟ ᱥᱮᱲᱟ ᱦᱩᱭᱩᱜ ᱠᱟᱱ ᱜᱮᱭᱟ ᱠᱤᱱᱛᱩ ᱛᱚᱵᱩ ᱧᱮᱞ ᱢᱮ ᱱᱤᱛᱚᱜ ᱡᱚᱛᱚ ᱡᱟᱭᱜᱟ ᱨᱮᱱ ᱜᱤᱫᱽᱨᱟᱹ ᱚᱞ ᱪᱤᱠᱤ ᱪᱮ ᱠᱟᱱᱟ ᱢᱟᱱᱮ ᱚᱞ ᱚᱱᱮᱠ ᱡᱟᱭᱜᱟᱮ ᱨᱮ ᱱᱚᱝᱠᱟ ᱜᱤᱫᱽᱨᱟᱹ ᱢᱮᱱᱟᱜ ᱠᱚᱣᱟ ᱡᱟᱦᱟᱸᱟᱭ ᱟ ᱜᱤᱫᱽᱨᱟᱹ ᱦᱚᱲ ᱥᱮ ᱥᱮᱰᱟ ᱦᱚᱲ ᱚᱞᱪᱤᱠᱤ ᱪᱮᱫ ᱠᱟᱱᱟ ᱚᱱᱟᱜᱮ ᱦᱚᱭᱛᱚ ᱵᱟᱠᱚ ᱟᱸᱡᱚᱢ ᱮᱢ ᱟᱠᱟᱫᱟ
ᱦᱮᱸ
ᱱᱤ ᱛᱚ ᱡᱟᱦᱟᱸᱭ ᱪᱮᱫ ᱢᱮᱛᱟᱢᱟ ᱡᱟᱦᱟᱸᱟᱭ ᱞᱟᱹᱴᱩ ᱦᱚᱲ ᱢᱮᱱᱟᱜ ᱠᱚᱣᱟ
ᱦᱮᱸ
ᱢᱟᱱᱮ ᱢᱟᱨᱟᱝ ᱦᱚᱲ ᱦᱚᱲ ᱡᱟᱦᱟᱸᱭ ᱴᱷᱤᱠᱜᱮᱭᱟ ᱛᱚ ᱩᱱᱠᱩ ᱢᱟᱱᱮ ᱱᱤᱭᱟᱹ ᱞᱟᱹᱠᱛᱤ ᱠᱟᱱ ᱛᱟᱠᱚᱣᱟ ᱥᱮ ᱡᱟᱦᱟᱸ ᱤᱭᱟᱹ ᱠᱚ ᱢᱮᱱᱟᱜᱼᱟ ᱜᱟᱶᱛᱟ ᱠᱩ ᱢᱮᱱᱟᱜᱼᱟ ᱚᱱᱟ ᱜᱟᱶᱛᱟ ᱠᱚᱨᱮᱱ ᱦᱚᱲ ᱚ ᱱᱚᱶᱟ ᱞᱟᱹᱠᱛᱤ ᱠᱟᱱ ᱛᱟᱠᱚᱣᱟ ᱥᱮ ᱡᱮ ᱡᱚᱛᱚ ᱟᱛᱳ ᱴᱚᱞᱟ ᱠᱚᱨᱮ ᱪᱟᱞᱟᱣ ᱪᱟᱞᱟᱣ ᱠᱟᱛᱮᱜ ᱜᱤᱫᱽᱨᱟᱹ ᱢᱟᱱᱮ ᱡᱟᱦᱟᱸᱭ ᱫᱷᱚᱨ ᱯᱟᱲᱦᱟᱣ ᱵᱟᱲᱟᱭᱟᱭ ᱵᱷᱟᱜᱤ ᱞᱮᱠᱟ ᱥᱮ ᱚᱞ ᱪᱤᱠᱤ ᱦᱚᱸ ᱵᱟᱲᱟᱭᱟᱭ ᱡᱚᱛᱚ ᱠᱤᱪᱷᱩ ᱜᱮ ᱵᱟᱲᱟᱭᱟᱭ ᱚᱱᱠᱟ ᱢᱤᱫᱴᱮᱱ ᱚᱱᱠᱟ ᱜᱮ ᱢᱤᱫᱴᱮᱱ ᱢᱟᱪᱮᱫ ᱯᱟᱸᱡᱟ ᱧᱟᱢ ᱠᱟᱛᱮᱜ ᱡᱚᱛᱚ ᱟᱹᱛᱩ ᱟᱹᱛᱩ ᱴᱚᱞᱟ ᱴᱚᱞᱟ ᱦᱳᱭᱛᱳ ᱢᱤᱫ ᱦᱚᱲ ᱪᱟᱞᱟᱣ ᱠᱟᱛᱮ ᱚᱸᱰᱮ ᱥᱮᱬᱟ ᱟᱜ ᱠᱚᱣᱟᱭ ᱴᱷᱤᱠ ᱜᱮᱭᱟ ᱢᱟᱱᱮ ᱡᱚᱛᱚ ᱚᱞ ᱪᱤᱠᱤ ᱦᱚᱸ ᱵᱟᱝᱞᱟ ᱦᱚᱸ ᱡᱚᱛᱚ ᱠᱤᱪᱷᱩ ᱥᱮᱬᱟᱭᱮᱫ ᱠᱚᱣᱟ ᱛᱚ ᱱᱚᱝᱠᱟ ᱥᱮᱬᱟ ᱠᱟᱛᱮ ᱜᱮ ᱛᱚᱵᱮ ᱜᱮᱥᱮ ᱩᱱᱠᱩ ᱜᱤᱫᱽᱨᱟᱹ ᱠᱚ ᱪᱮᱫᱟ
ᱛᱚᱵᱮ ᱠᱚ ᱦᱮᱸ ᱛᱚᱵᱮ ᱟᱵᱚ ᱮᱰᱩᱠᱮᱥᱚᱱ ᱡᱟᱦᱟᱸ ᱥᱟᱱᱛᱟᱞ ᱥᱚᱢᱟᱡ ᱨᱮ ᱤᱢᱯᱨᱩᱵᱷ
ᱚᱱᱟ ᱤᱱᱯᱨᱩᱵᱷᱚᱜᱼᱟ ᱵᱟᱝᱠᱷᱟᱱ ᱮᱠᱷᱚᱱᱚ ᱟᱭᱢᱟ ᱡᱟᱭᱜᱟ ᱨᱮ